ᱦᱮᱞᱳᱣ
ᱟᱞᱤᱧᱟᱜ ᱤᱧᱟᱹᱜ ᱨᱚᱲ ᱦᱮᱸ ᱟᱸᱡᱚᱢᱚᱜ ᱤᱧᱟᱜ ᱵᱷᱟᱹᱜᱮ ᱥᱮᱸᱫᱽᱨᱟ ᱟᱸᱡᱚᱢᱚᱜ ᱠᱟᱱᱟ ᱨᱚᱲ ᱠᱚ?
ᱦᱮᱸ ᱟᱸᱡᱚᱢᱚᱜ ᱠᱟᱱᱟ᱾
ᱚ ᱪᱮᱢ ᱪᱤᱠᱟᱹᱭᱫᱟ?
ᱮᱸ ᱟᱫᱚ ᱫᱩ ᱦᱳᱭ ᱠᱟᱱᱟ ᱾
ᱚᱻ
ᱨᱟᱢ ᱫᱚ?
ᱟᱞᱮ ᱦᱚᱸ ᱦᱚᱸᱜᱼᱚᱭ ᱡᱚᱢ ᱵᱟᱲᱟ᱾ ᱟᱞᱮ ᱦᱚᱸ ᱡᱚᱢ ᱵᱟᱲᱟ ᱠᱟᱛᱮ ᱞᱮ ᱫᱩᱲᱩᱵ ᱵᱟᱲᱟ ᱟᱠᱟᱱᱟ ᱫᱟᱜ ᱠᱚ ᱠᱟᱹᱴᱤᱡ ᱮ ᱟᱥᱩᱨ ᱟᱠᱟᱫᱟ ᱱᱤᱛᱚᱜ ᱫᱚ᱾ ᱵᱟᱭ ᱫᱟᱜ ᱮᱫᱟ ᱨᱤᱢᱤᱞ ᱨᱤᱢᱤᱞ ᱧᱮᱞᱚᱜ ᱠᱟᱱᱟ ᱾
ᱦᱚᱸᱻ ᱟᱨ ᱩᱛᱩ ᱠᱚᱫᱚ ᱪᱮᱫ ᱠᱚ ᱛᱟᱦᱮᱸ ᱠᱟᱱᱟ?
ᱩᱛᱩ ᱫᱚ ᱛᱮᱦᱮᱧ ᱫᱚ ᱵᱮᱞᱮ ᱟᱹᱞᱩ ᱞᱮ ᱩᱛᱩ ᱞᱮᱫᱟ ᱟᱨ ᱠᱚᱸᱰᱦᱟ ᱞᱮ ᱩᱛᱩ ᱞᱮᱫᱟ᱾
ᱚ ᱵᱤᱞᱤ ᱟᱹᱞᱩ ᱟᱨ ᱟᱞᱮ ᱫᱚᱻ ᱟᱹᱞᱩ ᱟᱨ ᱯᱚᱴᱚᱞ ᱟᱨ ᱰᱟᱹᱞ ᱨᱟᱥᱮ ᱛᱟᱦᱮᱸ ᱠᱟᱱᱟ᱾
ᱚ ᱚᱱᱟ ᱦᱚᱸ ᱟᱹᱰᱤ ᱱᱟᱯᱟᱭ ᱜᱮᱭᱟ᱾
ᱩᱜ ᱛᱟᱯᱚᱻᱨ ᱩᱻ ᱱᱤᱛᱚᱜ ᱫᱚ ᱚᱛ ᱯᱩᱴᱠᱟᱹ ᱥᱤᱡᱤᱱ ᱠᱟᱱᱟ ᱛᱟᱦᱚᱞᱮ ᱮᱻ ᱟᱯᱮ ᱥᱮᱫ ᱫᱚ ᱵᱤᱨ ᱠᱚᱫᱚ ᱢᱮᱱᱟᱜ ᱟᱥᱮ ᱵᱟᱝ?
ᱢᱮᱱᱟᱜ ᱜᱮᱭᱟ ᱵᱤᱨ ᱠᱚ ᱟᱞᱮ ᱥᱮᱜ ᱚᱲᱟᱜ ᱥᱩᱨ ᱥᱩᱨ ᱠᱚᱨᱮ ᱜᱮ ᱵᱤᱨ ᱠᱚ ᱢᱮᱱᱟᱜ ᱛᱟᱞᱮᱭᱟ᱾ ᱫᱟᱜ ᱫᱟᱭ ᱛᱚ᱾ ᱮᱠᱫᱚᱢ ᱯᱩᱴᱠᱟᱹ ᱠᱚᱦᱚᱸ ᱠᱚ ᱚᱢᱚᱱᱚᱜᱼᱟ ᱠᱚ ᱚᱢᱚᱱᱚᱜ ᱠᱟᱱᱟ ᱠᱚ ᱞᱟᱹᱭ ᱫᱟᱠᱚ ᱛᱚ᱾ ᱳᱜ ᱠᱚᱦᱚᱸ ᱚᱢᱚᱱᱚᱜ ᱠᱟᱱᱟ, ᱟᱯᱮ ᱥᱮᱜ ᱫᱚ
ᱟᱞᱮ ᱥᱮᱫ ᱦᱚᱸ᱾
ᱦᱳᱭᱻ ᱟᱨ ᱦᱮᱸ ᱟᱨ ᱪᱮᱜ ᱪᱮᱜ ᱚᱱᱟ ᱫᱟᱨᱮ ᱠᱚᱨᱮ ᱪᱮᱜ ᱪᱮᱜ ᱡᱚ ᱢᱮᱱᱟᱜᱼᱟ ᱱᱤᱛᱚᱜ ᱫᱚ ᱟᱨᱠᱤ ᱟᱯᱮᱥᱮᱜ ᱫᱚ?
ᱡᱚ ᱢᱮᱱᱟᱜ ᱵᱚᱞᱛᱮ ᱫᱚ ᱱᱤᱛᱚᱜ ᱫᱚ ᱮᱸ ᱛᱮᱢᱚᱱ ᱡᱚ ᱫᱚ ᱵᱟᱹᱧ ᱩᱭᱦᱟᱹᱨ ᱫᱟ ᱫᱟᱨᱮ ᱠᱚᱨᱮᱱᱟᱜ᱾ ᱟᱸᱜ ᱟᱫᱚ ᱮᱸ ᱠᱳᱫ ᱠᱚ ᱟᱨᱻ ᱩᱸ ᱡᱟᱦᱟᱸ ᱫᱚᱠᱚ ᱞᱟᱹᱭᱟ ᱛᱟᱞᱮ ᱡᱩᱫᱤᱢ ᱞᱟᱹᱭ ᱠᱷᱟᱱ ᱢᱮᱱᱟᱜᱼᱟ ᱱᱤᱛᱚᱜ ᱛᱟᱞᱮ ᱫᱚᱠᱚ ᱫᱚ ᱟᱹᱣᱨᱤ ᱵᱮᱞᱮᱜᱼᱟ᱾
ᱚᱸᱻ ᱟᱞᱮ ᱥᱮᱜ ᱦᱚᱸ ᱯᱤᱭᱟᱹᱨᱤ ᱠᱚ ᱢᱮᱱᱟᱜᱼᱟ, ᱦᱚᱛᱮ ᱠᱳᱛ ᱡᱟᱦᱟᱸᱢ ᱞᱟᱹᱭᱫᱟ ᱛᱟᱞᱮ ᱠᱚᱦᱚᱸ ᱢᱮᱱᱟᱜᱼᱟ᱾ ᱟᱨ ᱱᱚᱛᱮ ᱯᱤᱯᱷᱟᱹᱧ ᱧᱮᱞᱫᱟ ᱟᱞᱮᱭᱟᱜ ᱚᱲᱟᱜ ᱨᱮ ᱢᱤᱫᱴᱟᱝ ᱯᱤᱯᱷᱟᱹ ᱫᱟᱨᱮ ᱢᱮᱱᱟᱜ ᱧᱮᱞᱚᱜᱼᱟ ᱥᱟᱨᱟ ᱵᱚᱪᱷᱚᱨ ᱜᱮ ᱯᱤᱯᱟᱹ ᱡᱚᱜᱼᱟ ᱱᱤᱨᱚᱱ ᱫᱷᱚᱨᱚᱱ᱾ ᱵᱚᱨᱥᱟᱭ ᱡᱟᱹᱯᱩᱫ ᱡᱷᱚᱛᱚ ᱨᱚᱠᱚᱢᱟᱜ ᱫᱤᱱ ᱨᱮᱜᱮ ᱚᱱᱟ ᱯᱤᱯᱷᱟᱹ ᱫᱚ ᱡᱚᱜ
ᱩᱸ ᱢᱟᱱᱮ ᱯᱤᱯᱷᱟᱹ ᱫᱚ ᱤᱧ ᱫᱩᱧ ᱧᱮᱞ ᱟᱠᱟᱫᱟ ᱟᱞᱮ ᱚᱲᱟᱜ ᱨᱮ ᱯᱤᱯᱷᱟᱹ ᱫᱚ ᱢᱮᱱᱟᱜᱼᱟ᱾ ᱩᱸ ᱢᱟᱱᱮ ᱦᱟᱨᱟ ᱪᱟᱞᱟᱜᱼᱟ ᱡᱚ ᱪᱟᱞᱟᱜᱼᱟ ᱚᱱᱠᱟ ᱟᱨᱠᱤ᱾
ᱦᱳᱭ ᱦᱳᱭ ᱦᱳᱭ᱾
ᱡᱮᱢᱚᱱ ᱯᱤᱯᱷᱟᱹ ᱫᱟᱨᱮ ᱱᱚᱝᱠᱟᱱ ᱜᱮᱭᱟ ᱮ ᱥᱟᱶᱛᱮ ᱱᱚᱣᱟ ᱱᱟᱨᱠᱳᱞ ᱫᱟᱨᱮ ᱠᱚ ᱚᱱᱟ ᱠᱚᱫᱚ ᱚᱱᱠᱟ ᱜᱮ᱾
ᱟᱨ ᱱᱚᱛᱮ ᱦᱩᱭᱩᱜ ᱠᱟᱱᱟ ᱚᱱᱟ ᱟᱢᱲᱟ ᱱᱤᱛᱳᱜ ᱫᱚ ᱟᱢᱲᱟ ᱡᱚᱜ ᱠᱟᱱᱟ᱾
ᱚᱻ
ᱟᱯᱮ ᱥᱮᱫ ᱟᱢᱲᱟ ᱠᱚ ᱡᱚᱜ ᱢᱮᱱᱟᱜᱼᱟ ᱥᱮ ᱵᱟᱝ?
ᱟᱞᱮ ᱥᱮ ᱟᱢᱲᱟ ᱠᱚ ᱢᱮᱱᱟᱜᱼᱟ ᱟᱢᱲᱟ ᱫᱚ ᱟᱞᱮᱭᱟᱜ ᱫᱟᱨᱮ ᱛᱟᱸᱦᱮ ᱠᱟᱱᱟ ᱟᱫᱚ ᱮᱸ ᱱᱚᱰᱮ ᱫᱚ ᱟᱫᱚ ᱪᱮᱫ ᱪᱚ ᱵᱟᱝ ᱪᱚ ᱫᱚᱨᱠᱟᱨ ᱨᱮᱜᱮ ᱚᱱᱟ ᱫᱚ ᱞᱢᱲᱟ ᱫᱟᱲᱮ ᱫᱚᱞᱮ ᱢᱟᱜ ᱠᱮᱫ ᱛᱮ ᱟᱫᱚ ᱮ ᱪᱮᱫ ᱪᱚᱞᱮ ᱵᱮᱱᱟᱣ ᱠᱮᱫᱟ ᱡᱟᱹᱱᱤᱡ ᱠᱷᱟᱱ ᱱᱚᱝᱠᱟ᱾
ᱚ
ᱫᱚᱠᱟᱱᱚᱜ
ᱟᱞᱮ ᱦᱚᱸ ᱟᱞᱮᱭᱟᱜ ᱠᱚᱞ ᱵᱩᱴᱟᱹ ᱡᱟᱸᱦᱟ ᱨᱮ ᱢᱮᱱᱟᱜᱼᱟ ᱚᱸᱰᱮ ᱢᱤᱫᱴᱟᱝ ᱟᱢᱲᱟ ᱫᱟᱨᱮ ᱢᱮᱱᱟᱜᱼᱟ ᱟᱞᱮᱭᱟᱜ ᱫᱚ ᱵᱟᱝ ᱠᱟᱱᱟ᱾ ᱦᱚᱸᱜᱼᱚᱭ ᱡᱚ ᱠᱟᱱᱟ ᱚᱲᱟᱜ ᱧᱮᱞ ᱨᱮ ᱧᱮᱞ ᱦᱩᱭᱩᱜ ᱠᱟᱱᱟ ᱛᱚ᱾
ᱟᱢᱨᱚ ᱟᱞᱮ ᱴᱷᱮᱱ ᱫᱚᱧ ᱧᱮᱞ ᱟᱠᱟᱫᱟ ᱮᱢ ᱥᱩᱫᱷᱩ ᱟᱢᱲᱟ ᱜᱮᱢ ᱧᱮᱞᱟ ᱢᱤᱫᱴᱟᱝ ᱥᱟ ᱥᱟᱠᱟᱢ ᱦᱚᱸ ᱵᱟᱢ ᱧᱟᱢᱟ᱾ ᱚᱱᱠᱟ ᱡᱚ ᱠᱚᱜᱼᱟ᱾
ᱵᱟᱝ ᱟᱞᱮᱴᱷᱮᱱ ᱫᱚ ᱡᱚᱠᱷᱚᱱ ᱯᱟᱹᱭᱞᱟ ᱯᱟᱹᱭᱞᱟᱹ ᱡᱚᱠᱷᱚᱱ ᱡᱚᱜᱼᱟ᱾ ᱛᱚᱠᱷᱚᱱ ᱫᱚ ᱥᱟᱠᱟᱢ ᱦᱚᱸ ᱛᱟᱸᱦᱮᱱᱟ ᱦᱟᱹᱞᱤ ᱦᱟᱹᱞᱤ ᱥᱟᱠᱟᱢ ᱠᱚᱜᱼᱟ ᱟᱨ ᱟᱢᱲᱟ ᱦᱚᱸ ᱛᱟᱸᱦᱮᱱᱟ᱾ ᱟᱨ ᱡᱚᱠᱷᱚᱱ ᱟᱢᱲᱟ ᱵᱮᱞᱮ ᱞᱟᱹᱜᱤᱫᱚᱜ ᱠᱟᱱᱟ ᱵᱮᱞᱮ ᱡᱚᱠᱷᱚᱱ ᱫᱚ ᱥᱩᱫᱷᱩ ᱟᱢᱲᱟ ᱜᱮᱢ ᱧᱮᱞᱟ ᱫᱟᱨᱮ ᱨᱮ᱾ ᱮ ᱥᱟᱠᱟᱢ ᱫᱚ ᱵᱟᱝ ᱛᱟᱦᱮ᱾
ᱚᱱᱟ ᱵᱮᱞᱮ ᱨᱮᱱᱟᱜ ᱜᱮ ᱠᱟᱛᱷᱟᱧ ᱞᱟᱹᱭ ᱫᱟ ᱟᱨᱠᱤ᱾
ᱦᱳᱭ ᱦᱳᱭ ᱦᱳᱭ᱾ ᱟᱢᱲᱟ ᱨᱮᱱᱟᱜ ᱟᱵᱟᱨ ᱟᱪᱟᱨ ᱦᱚᱸᱠᱚ ᱵᱮᱱᱟᱣ ᱜᱮᱭᱟ ᱟᱨ ᱱᱚᱛᱮ ᱦᱩᱸ ᱩᱛᱩ ᱦᱚᱸᱠᱚ ᱩᱛᱩᱭ ᱜᱮᱭᱟ ᱠᱟᱴᱠᱚᱢ ᱥᱟᱞᱟᱜ᱾ ᱠᱩ ᱥᱟᱞᱟᱜ ᱱᱚᱜᱼᱚᱭ ᱫᱷᱚᱨᱚᱢ ᱫᱤᱱ ᱡᱮᱢᱚᱱ ᱱᱮᱛᱟᱨ ᱫᱤᱱ ᱦᱚᱸᱜᱼᱚᱭ ᱦᱳᱲᱳ ᱨᱚᱦᱚᱭ ᱫᱤᱱ ᱠᱚ᱾ ᱪᱟᱹᱴᱱᱤ ᱠᱚᱠᱚ ᱵᱮᱱᱟᱣᱟ, ᱟᱨ ᱱᱚᱛᱮ
ᱜᱚᱸᱜᱷᱟ ᱨᱚᱠᱚᱡ ᱠᱚ ᱦᱟᱞᱟᱝ ᱟᱹᱜᱩ ᱠᱚᱣᱟ ᱠᱚ ᱚᱱᱟ ᱥᱟᱞᱟᱜ ᱠᱚ ᱩᱛᱩᱭᱟᱠᱚ᱾ ᱟᱹᱰᱤ ᱢᱚᱸᱡᱽ ᱜᱮ ᱵᱩᱡᱷᱟᱜ ᱜᱮᱭᱟ᱾
ᱦᱮᱸ ᱟᱨ ᱤᱧ ᱫᱚ ᱟᱢᱲᱟ ᱫᱚ ᱨᱟᱯᱟᱜ ᱠᱟᱛᱮ ᱦᱚᱧ ᱡᱚᱢ ᱠᱟᱫᱟ᱾ ᱨᱟᱯᱟᱜ ᱠᱟᱛᱮᱫ ᱥᱤᱯᱤ ᱠᱟᱛᱮᱫ ᱤᱧ ᱡᱚᱢ ᱠᱟᱫᱟ, ᱟᱨ ᱵᱩᱞᱩᱝ ᱢᱟᱹᱨᱤᱪ ᱟᱛᱮᱫ ᱮᱢᱱᱤ ᱦᱚᱧ ᱡᱚᱢ ᱟᱠᱟᱫᱟ ᱟᱨᱠᱤ ᱫᱟᱠᱟ ᱟᱛᱮᱫ ᱦᱚᱸ ᱮᱢᱱᱤ ᱟᱛᱮᱫ ᱦᱚᱸ᱾
ᱦᱳᱭ ᱤᱧᱦᱚ ᱨᱟᱯᱟᱜ ᱠᱟᱛᱮᱫ ᱫᱚ ᱵᱟᱹᱧ ᱡᱚᱢ ᱠᱟᱫᱟ ᱠᱤᱱᱛᱩ ᱵᱩᱞᱩᱝ ᱢᱟᱹᱨᱤᱪ ᱢᱟᱠᱷᱟᱣ ᱠᱟᱛᱮᱜ ᱫᱚᱧ ᱡᱚᱢ ᱵᱟᱲᱟ ᱟᱠᱟᱫ ᱜᱮᱭᱟ᱾
ᱚ
ᱵᱮᱞᱮ ᱠᱟᱛᱮ ᱦᱚᱸ ᱫᱚᱢᱮ ᱥᱮᱵᱮᱞᱟ ᱠᱤᱱᱛᱩ᱾
ᱟᱫᱚ ᱟᱢᱲᱟ ᱵᱚᱞᱛᱮ ᱡᱚᱛᱚ ᱟᱢᱵᱽᱲᱟ ᱫᱚ ᱵᱟᱝ ᱥᱤᱵᱤᱞᱚᱜᱼᱟ, ᱠᱚᱛᱮ ᱟᱢᱲᱟ ᱫᱚᱧ ᱧᱮᱞ ᱟᱠᱟᱫᱟ ᱠᱟᱥᱟ ᱧᱚᱜ ᱜᱮᱭᱟ ᱵᱟᱢ ᱡᱚᱢ ᱫᱟᱲᱮᱭᱟᱜᱼᱟ᱾ ᱛᱮᱠ ᱫᱚ ᱥᱮᱵᱮᱞ᱾
ᱦᱩᱸ ᱟᱨᱤᱧ ᱧᱮᱞ ᱠᱟᱫᱟ ᱚᱱᱟ ᱟᱢᱲᱟ ᱨᱮᱱᱟᱜ ᱦᱚᱲᱢᱚ ᱨᱮ ᱡᱟᱸᱦᱟ ᱫᱚ ᱦᱟᱨᱛᱟ ᱨᱮ ᱚᱱᱮ ᱪᱷᱤᱴ ᱪᱷᱤᱴ ᱠᱟᱹᱴᱤᱡ ᱛᱟᱸᱦᱮᱱᱟ᱾ ᱫᱟᱨᱮ ᱠᱚᱨᱮ ᱦᱚᱸ ᱧᱮᱞ ᱦᱳᱭ ᱠᱟᱱᱟ, ᱟᱨ ᱱᱚᱛᱮ ᱟᱨ ᱴᱷᱮᱞᱟ ᱫᱟᱨᱮ ᱠᱚ ᱢᱮᱱᱟᱜᱼᱟ ᱟᱯᱮᱥᱮᱫ?
ᱰᱷᱮᱞᱟ ᱫᱟᱲᱮ!
ᱦᱮ ᱡᱟᱸᱦᱟ ᱥᱚ ᱞᱮᱠᱟ ᱥᱚ ᱵᱤᱞᱤ ᱪᱤᱠᱟᱹ ᱦᱮᱸᱫᱮ ᱜᱮ ᱧᱮᱞᱚᱜᱼᱟ᱾ ᱴᱷᱮᱞᱟᱣ ᱩ ᱴᱷᱮᱞᱟᱣ ᱡᱚ ᱦᱚ ᱚᱱᱠᱟ ᱜᱮ ᱧᱮᱞᱚᱜᱼᱟ᱾
ᱠᱤᱱᱛᱩ ᱚᱱᱟ ᱰᱷᱮᱞᱟ ᱫᱟᱨᱮ ᱫᱚᱧ ᱧᱮᱞ ᱟᱠ ᱠᱟᱫᱟ ᱢᱤᱱᱟᱜᱼᱟ, ᱢᱮᱱᱠᱷᱟᱱ ᱫᱚ ᱚᱱᱟ ᱪᱤᱞᱤ ᱦᱚᱸ ᱵᱟᱠᱚ ᱚᱠᱚᱭ ᱡᱚᱢᱟ ᱚᱱᱟ ᱪᱮᱬᱮ ᱠᱚᱦᱚᱸ ᱠᱚ ᱡᱚᱢ ᱦᱚ ᱪᱚ ᱵᱟᱝ ᱪᱚ ᱧᱩᱨᱩ ᱠᱚᱜᱼᱟ ᱫᱚᱢᱮ ᱨᱟᱥᱛᱟ ᱫᱷᱟᱨᱮ ᱠᱚᱨᱮ᱾
ᱦᱳᱭ ᱦᱳᱭ ᱤᱧᱟᱹᱜ ᱧᱮᱞ ᱟᱠᱟᱫᱤᱧ ᱢᱟᱱᱮ ᱥᱤᱬᱤᱡ ᱥᱤᱬᱤᱡ ᱥᱚᱸᱣᱟ᱾
ᱦᱮᱸ᱾ ᱟᱪᱪᱷᱟ ᱮᱸ ᱛᱟᱯᱚᱨ ᱟ ᱱᱤᱭᱟᱹ ᱜᱷᱟᱹᱲᱤᱡ ᱫᱚ ᱟᱯᱮ ᱥᱮᱫ ᱪᱮᱫ ᱠᱚ ᱯᱚᱨᱚᱵᱽ ᱠᱚ ᱵᱟᱝ ᱦᱩᱭᱩᱜ ᱠᱟᱱᱟ?
ᱟᱞᱮ ᱥᱮᱫ ᱫᱚ ᱪᱮᱫ ᱦᱚᱸ ᱵᱟᱝ ᱦᱩᱭᱩᱜ ᱠᱟᱱᱟ ᱛᱚ ᱱᱤᱭᱟᱹ ᱜᱷᱟᱹᱲᱤᱡ ᱫᱚ᱾
ᱚ᱾
ᱯᱚᱨᱚᱵᱽ ᱵᱚᱞᱛᱮ ᱟᱨ ᱪᱮᱫ ᱦᱟᱯᱮ ᱱᱚᱜᱼᱚᱭ ᱱᱤᱛᱚᱜ ᱪᱷᱟᱹᱛᱩ ᱯᱚᱨᱚᱵᱽ ᱠᱚ ᱦᱤᱡᱩᱜ ᱠᱟᱱᱟ ᱛᱚᱠᱷᱚᱱ ᱪᱷᱟᱹᱛᱩ ᱯᱚᱨᱚᱵᱽ ᱦᱩᱭᱩᱜᱼᱟ᱾
ᱟᱪᱪᱷᱟ ᱛᱟᱯᱚᱨ ᱟᱯᱮ ᱫᱤᱥᱚᱢ ᱥᱮᱫ ᱚᱱᱮ ᱮᱸ ᱦᱟᱴ ᱠᱚᱨᱮ ᱫᱚ ᱪᱮᱫ ᱠᱚ ᱧᱟᱢᱚᱜ ᱜᱮᱭᱟ ᱥᱚᱵᱽᱡᱤ ᱠᱚ ᱛᱟᱱᱟᱜ
ᱦᱟᱴ ᱨᱮ ᱡᱷᱚᱛᱚ ᱨᱚᱠᱚᱢᱟᱜ ᱥᱚᱵᱽᱡᱤ ᱛᱷᱮᱠᱮ ᱢᱟᱱᱮ ᱡᱟᱸᱦᱟ ᱡᱟᱵᱳᱛᱤ ᱠᱚᱱᱰᱷᱟ ᱟᱲᱟᱜ ᱟᱲᱟᱜ ᱠᱚ ᱛᱷᱮᱠᱮ ᱯᱚᱴᱚᱞ ᱠᱩᱸᱫᱽᱨᱤ ᱡᱷᱚᱛᱚ ᱧᱟᱢᱚᱜᱼᱟ ᱚᱱᱟ ᱠᱚ ᱱᱚᱛᱮ ᱨᱚᱦᱚᱲ ᱦᱟᱹᱠᱩ ᱠᱚ ᱧᱟᱢᱚᱜᱼᱟ᱾
ᱦᱩᱸ᱾
ᱟᱨᱦᱚᱸ ᱟᱭᱢᱟ ᱞᱮᱠᱟᱱᱟᱜ ᱜᱮ ᱧᱟᱢᱚᱜᱼᱟ ᱨᱟᱱ ᱠᱚ ᱧᱟᱢᱚᱜᱼᱟ, ᱴᱷᱮᱠᱟ ᱠᱚ ᱢᱟᱜ ᱨᱮᱱᱟᱜ ᱴᱩᱯᱞᱟᱹᱜ ᱠᱚ ᱦᱟᱥᱟ ᱴᱩᱠᱩᱡ ᱠᱚ ᱡᱚᱱᱚᱜ ᱠᱚ, ᱟᱯᱮ ᱥᱮᱫ ᱫᱚ ᱪᱮᱫ ᱞᱮᱠᱟ ᱧᱟᱢᱚᱜᱼᱟ?
ᱟᱞᱮ ᱥᱮᱫ ᱦᱚᱸ ᱦᱟᱴ ᱦᱟᱴ ᱨᱮᱫᱚ ᱧᱟᱢᱚᱜᱼᱟ ᱦᱟᱴ ᱨᱮᱫᱚ ᱡᱮᱢᱚᱱ ᱦᱟᱴ ᱨᱮᱱᱟᱜ ᱨᱟᱱ ᱠᱚ᱾ ᱥᱟᱶᱛᱮ ᱦᱟᱴ ᱵᱳᱞᱛᱮ ᱪᱤᱫᱠᱟ ᱮᱻ ᱥᱚᱯᱛᱟ ᱨᱮ ᱫᱚ ᱢᱤᱫ ᱫᱷᱟᱣ ᱜᱮ ᱟᱞᱮ ᱴᱷᱮᱱ ᱫᱚ ᱦᱟᱴ ᱵᱟᱹᱭᱥᱟᱹᱜᱼᱟ, ᱟᱫᱚ ᱱᱚᱸᱰᱮ ᱚᱲᱟᱜ ᱠᱷᱚᱱ ᱡᱷᱚᱛ ᱛᱚ ᱟᱹᱛᱩ ᱫᱷᱟᱨᱮ ᱯᱟᱥᱮᱱ ᱡᱷᱚᱛᱚ ᱟᱛᱩ ᱠᱚᱨᱮᱱ ᱠᱚ ᱠᱤᱨᱤᱧ ᱫᱚᱠᱚ ᱦᱟᱹᱡᱩᱜᱼᱟ, ᱟᱨ ᱪᱮᱫᱟᱜ ᱥᱮ ᱩᱸ ᱥᱚᱯᱛᱟ ᱨᱮ ᱢᱤᱫ ᱫᱷᱟᱣ ᱠᱚ ᱧᱟᱢᱫᱟ ᱟᱨ ᱥᱚᱵᱽᱡᱤ ᱫᱚ ᱡᱚᱢ ᱦᱩᱭᱩᱜᱼᱟ ᱡᱟᱸᱦᱟ ᱜᱮ᱾ ᱯᱚᱴᱚᱞ ᱛᱟᱱᱟᱜ ᱮ ᱰᱷᱮᱸᱲᱚᱥ ᱛᱟᱯᱚᱨ ᱡᱟᱦᱟᱱᱟᱜ ᱟᱲᱟᱜ ᱛᱟᱦᱮᱱ ᱠᱟᱱᱟ ᱟᱲᱟᱜ ᱮ ᱦᱟᱛᱟᱣᱟ᱾
ᱦᱳᱭ ᱦᱳᱭ᱾
ᱩᱸᱦᱩᱸ᱾ ᱟᱫᱚ ᱟᱞᱮ ᱴᱷᱮᱱ ᱫᱚ ᱚᱱᱟ ᱦᱟᱨ ᱨᱮᱫᱚ ᱩᱱᱟᱹᱜ ᱴᱷᱮᱠᱟ ᱴᱩᱯᱞᱟᱹᱜ ᱠᱚᱫᱚ ᱵᱟᱝ ᱧᱟᱢᱚᱜᱼᱟ᱾
ᱚ᱾
ᱱᱚᱝᱠᱟ ᱟᱨᱠᱤ ᱱᱤᱭᱚᱢ ᱞᱮᱠᱟ᱾
ᱢᱟᱱᱮ ᱥᱚᱵᱽᱡᱤ ᱠᱚᱠᱚ ᱤᱫᱤᱭᱟ ᱡᱚᱢᱟᱜ ᱠᱚ ᱡᱟᱦᱟᱸᱭ ᱤᱥᱤᱱ ᱵᱟᱥᱟᱝ ᱞᱟᱹᱜᱤᱫ ᱛᱮ ᱚᱱᱮ ᱫᱤᱱ ᱤᱭᱟᱹ ᱞᱟᱹᱜᱤ ᱚᱱᱟ ᱠᱚᱜᱮ ᱧᱟᱢᱚᱜᱼᱟ ᱵᱤᱥ ᱥᱤ ᱫᱚ ᱵᱟᱝ ᱥᱮ?
ᱦᱮᱸ ᱟᱫᱚ ᱡᱟᱢᱟ ᱯᱮᱱ ᱦᱚᱸᱠᱚ ᱟᱹᱜᱩᱭᱮᱟ ᱢᱤᱫᱴᱟᱝ ᱜᱟᱱ ᱫᱳᱠᱟᱱ ᱟᱨᱠᱤ ᱢᱤᱫᱴᱟᱝ ᱵᱟᱨᱭᱟ
ᱚᱻ᱾ ᱟᱞᱮ ᱥᱮᱫ ᱢᱟ ᱟᱞᱮᱭᱟᱜ ᱦᱟᱴ ᱨᱮᱫᱚ ᱡᱷᱚᱛᱚ ᱠᱤᱪᱷᱩ ᱜᱮ ᱧᱟᱢᱚᱜᱼᱟ ᱱᱚᱛᱮ ᱵᱷᱤᱛᱤ, ᱵᱷᱤᱱᱛᱤ᱾ ᱩᱸᱜ ᱴᱟᱸᱜᱟ ᱡᱟᱸᱦᱟ ᱤᱭᱟᱹ ᱠᱚ ᱫᱟᱛᱨᱚᱢ ᱠᱚ ᱢᱮᱲᱦᱮᱫ ᱨᱮᱱᱟᱜ ᱡᱤᱱᱤᱥ ᱠᱚ ᱡᱟ ᱡᱟᱵᱳᱛᱤᱭᱚ ᱡᱤᱱᱤᱥ ᱧᱟᱢᱚᱜᱼᱟ ᱱᱚᱛᱮ᱾ ᱡᱟᱢᱟ ᱯᱮᱱ ᱫᱚ ᱠᱟᱱ ᱛᱟᱦᱮᱸᱱᱟ ᱟᱨ ᱱᱚᱛᱮ ᱪᱩᱲᱤ ᱢᱟᱞᱟ ᱠᱚ ᱫᱳᱠᱟᱱ ᱠᱚ ᱡᱷᱚᱛᱚᱱᱟᱜ ᱜᱮ ᱛᱟᱸᱦᱮᱸᱱᱟ᱾
ᱡᱚᱛᱚ ᱨᱚᱠᱚᱢᱟᱜ ᱡᱚᱢᱟᱜ ᱫᱚᱠᱟᱱ ᱠᱚ ᱯᱷᱚᱞ ᱠᱚ ᱟᱨ ᱡᱟᱦᱟᱸ ᱞᱟᱹᱭᱟᱠᱚ ᱦᱟᱴ ᱨᱮ ᱪᱟᱞᱟᱣ ᱢᱟᱱᱮ ᱜᱮ ᱯᱟᱨᱠᱚᱢ ᱞᱟᱹᱴᱩ ᱫᱚ ᱠᱤᱨᱤᱧ ᱟᱹᱜᱩ ᱛᱮᱜᱮ ᱦᱩᱭᱩᱜ-ᱟ ᱥᱮ᱾ ᱠᱤᱨᱤᱧ ᱟᱹᱜᱩᱭᱟᱠᱚ ᱟᱨᱠᱤ ᱞᱟᱹᱭᱟᱠᱚ ᱯᱟᱦᱴᱮᱢ ᱪᱟᱞᱟᱣ ᱠᱟᱱᱟ ᱯᱟᱨᱠᱚᱢ ᱞᱟᱹᱰᱩ ᱵᱟᱢ ᱠᱤᱨᱤᱧ ᱟᱹᱜᱩ ᱤᱫᱤᱭᱟ ᱦᱳᱭ ᱚᱝᱠᱟ᱾
ᱯᱟᱨᱠᱚᱢ ᱞᱟᱹᱰᱩ ᱵᱚᱞᱛᱮ ᱪᱮᱜ ᱠᱟᱱᱟᱜ ᱥᱩᱴᱤ ᱞᱟᱹᱰᱩ ᱠᱚ?
ᱦᱮᱸ ᱦᱮᱸ ᱥᱩᱴᱤ ᱞᱟᱹᱰᱩ ᱠᱚ ᱟᱫᱚ ᱯᱟᱨᱠᱚᱢ ᱨᱮᱠᱚ ᱦᱟᱴ ᱠᱟᱜ-ᱟ ᱥᱮ, ᱢᱤᱜᱴᱟᱝ ᱫᱚ ᱪᱤᱱᱤ ᱨᱮᱱᱟᱜ ᱦᱳᱭᱳᱜ-ᱟ ᱢᱮᱜᱴᱟᱝ ᱫᱚ ᱜᱩᱲ ᱨᱮᱱᱟᱜ ᱦᱩᱭᱩᱜ-ᱟ ᱟᱫᱚ ᱚᱱᱟ ᱠᱷᱟᱹᱛᱤᱨ ᱛᱮ ᱯᱟᱨᱠᱚᱢ ᱨᱮᱠᱚ ᱦᱟᱴ ᱠᱟᱜ ᱛᱟᱞᱮᱭᱟᱠᱚ ᱯᱟᱨᱠᱚᱢ ᱞᱟᱹᱰᱩ
ᱚᱸ
ᱠᱟᱰᱮᱜ ᱞᱟᱹᱰᱩ ᱦᱚᱸᱠᱚ ᱞᱟᱹᱭ ᱜᱮᱭᱟ ᱟᱨ ᱠᱟᱛᱮᱫᱴᱜ ᱫᱚ ᱠᱟᱸᱰᱮᱜ ᱞᱮᱠᱟ ᱜᱮᱛᱚ᱾
ᱦᱩᱸ ᱟᱨ ᱛᱟᱦᱞᱮ ᱟᱯᱮ ᱚᱲᱟᱜ ᱠᱚᱨᱮ ᱫᱚ ᱯᱟᱨᱠᱚᱢ ᱠᱚᱫᱚ ᱢᱮᱱᱟᱜ ᱟᱥᱮ ᱵᱟᱝ?
ᱦᱮᱸ ᱢᱮᱱᱟᱜ ᱜᱮᱭᱟ ᱟᱞᱮᱭᱟᱜ ᱚᱲᱟᱜ ᱠᱚᱨᱮ ᱦᱚᱸ ᱯᱟᱨᱠᱚᱢ᱾
ᱦᱩᱸ
ᱟᱯᱮᱭᱟᱜ ᱚᱲᱟᱜ ᱨᱮᱫᱚ?
ᱦᱩᱸ ᱟᱞᱮ ᱚᱲᱟᱜ ᱢᱮᱱᱟᱜ ᱜᱮᱭᱟ᱾ ᱩᱸ ᱯᱟᱨᱠᱚᱢ ᱵᱟᱨᱭᱟ ᱯᱮᱭᱟ ᱜᱟᱱ ᱢᱮᱱᱟᱜ-ᱟ᱾
ᱚ ᱟᱞᱮ ᱦᱚᱸ ᱵᱟᱨᱭᱟ ᱢᱮᱱᱟᱜ ᱛᱟᱞᱮᱭᱟ᱾
ᱦᱩᱸ ᱟᱫᱚ ᱞᱟᱦᱟ ᱛᱮᱫᱚ ᱯᱟᱨᱠᱚᱢ ᱠᱚᱫᱚᱧ ᱧᱮᱞ ᱠᱮᱫᱟ ᱵᱟᱵᱩᱭ ᱵᱟᱵᱮᱨ ᱛᱮᱞᱮ ᱤᱭᱟᱹ ᱵᱟᱲᱟ ᱠᱮᱫᱟ ᱫᱟᱵ ᱵᱟᱲᱟ ᱟᱫ ᱫᱚ ᱱᱮᱛᱟᱨ ᱫᱚ ᱞᱟᱭ ᱞᱳᱱ ᱵᱟᱵᱮᱨ ᱠᱚᱛᱮ ᱟᱨᱠᱤ ᱱᱚᱣᱟ ᱢᱚᱴᱟ ᱧᱚᱜᱟᱜ ᱱᱚᱣᱟ ᱠᱟ ᱫᱟᱜ ᱵᱚᱝ
ᱦᱳᱭ ᱦᱳᱭ ᱟᱞᱮ ᱦᱚᱸ ᱧᱮᱞ ᱫᱟᱹᱧ ᱡᱮ ᱞᱟᱭᱞᱚᱱ ᱵᱟᱵᱮᱨ ᱛᱮ ᱢᱮᱫᱴᱟᱝ ᱢᱮᱱᱟᱜ-ᱟ ᱟᱨ ᱚᱱᱮ ᱵᱟᱪᱠᱚᱢ ᱵᱟᱵᱮᱨ ᱠᱚ ᱞᱟᱹᱭᱟ ᱯᱟᱨᱠᱚᱢ ᱠᱚ ᱛᱚᱞᱮ ᱵᱟᱪᱠᱚᱢ ᱵᱟᱵᱮᱨ ᱞᱮᱠᱟᱱᱟᱜ ᱵᱟᱪᱠᱚᱢ ᱵᱟᱵᱮᱨ ᱠᱟᱱᱟ ᱟᱨᱠᱤ, ᱚᱱᱟ ᱦᱚᱸ ᱢᱮᱱᱟᱜ ᱛᱟᱞᱮᱭᱟ ᱚᱱᱟ ᱨᱮᱱᱟᱜ ᱵᱟᱨᱭᱟ ᱨᱮ ᱵᱟᱨ ᱨᱚᱠᱚᱢ ᱢᱮᱱᱟᱜ-ᱟ ᱟᱫᱚ ᱱᱮᱛᱟᱨ ᱫᱚ ᱡᱮᱢᱚᱱ
ᱟᱨ ᱱᱤᱭᱟᱹ ᱞᱟᱦᱟ ᱛᱮᱫᱚ ᱱᱚᱝᱠᱟ ᱜᱟᱞᱢᱟᱨᱟᱣ ᱠᱚᱜ-ᱟ ᱠᱚ ᱥᱮ ᱱᱚᱛᱮ ᱵᱟᱭᱨᱮ ᱥᱮᱜ ᱠᱚ ᱩᱰᱩᱠ ᱠᱚᱜ-ᱟ ᱛᱚᱠᱷᱚᱱ ᱚᱱᱟ ᱠᱚ ᱤᱫᱤ ᱠᱮᱭᱟ ᱟᱫᱚ ᱱᱮᱛᱟᱨ ᱫᱚᱠᱚ ᱪᱤᱠᱟᱹ ᱠᱟᱫᱟ? ᱢᱟᱫ ᱫᱟᱨᱮ ᱨᱮᱱᱟᱜ ᱢᱟᱜ ᱠᱚ ᱢᱟᱫ ᱟᱹᱜᱩᱭᱮᱫᱟ ᱢᱟᱪᱟ ᱞᱮᱠᱟ ᱠᱚ ᱵᱮᱱᱟᱣ ᱮᱫᱟ ᱟᱫᱚ ᱡᱟᱦᱟᱸ ᱨᱮᱜᱮ ᱠᱚ ᱵᱮᱱᱟᱣ ᱚᱸᱰᱮ ᱠᱚ ᱫᱩᱲᱩᱵ ᱟᱠᱚ ᱚᱱᱮ ᱚᱝᱠᱟ ᱟᱨᱠᱤ᱾
ᱦᱮᱸ
ᱠᱷᱩᱵ ᱠᱚᱢ ᱜᱮᱠᱚ ᱵᱮᱱᱟᱣ ᱫᱟ ᱱᱮᱛᱟᱨ ᱫᱚ᱾
ᱟᱫᱚ ᱱᱮᱛᱟᱨ ᱫᱚ ᱱᱚᱝᱠᱟ ᱪᱤᱭᱟᱹᱨ ᱠᱚᱦᱚᱸ ᱢᱮᱱᱟᱜ-ᱟ ᱮᱠᱞᱟᱭ ᱫᱩᱲᱩᱵ-ᱟ ᱪᱤᱭᱟᱹᱨᱮ ᱛᱩᱞ ᱤᱫᱮᱭᱟ ᱱᱤᱭᱟᱹ ᱵᱟᱭᱨᱮ ᱨᱮ ᱱᱚᱸᱰᱮ ᱫᱩᱲᱩᱵ ᱮᱱᱟᱭ᱾
ᱦᱳᱭ ᱦᱳᱭ ᱟᱪᱪᱷᱟ ᱜᱟᱸᱰᱚ ᱠᱚ ᱢᱮᱱᱟᱜ ᱟᱥᱮ ᱵᱟᱝ ᱟᱯᱮᱥᱮᱫ?
ᱦᱮᱸ ᱜᱟᱸᱰᱚ ᱠᱚ ᱢᱮᱱᱟᱜ-ᱟ ᱜᱟᱸᱰᱳ
ᱪᱮᱜ ᱨᱮᱱᱟᱜ ᱜᱟᱸᱰᱚ ᱠᱚᱯᱮ ᱤᱭᱟᱹᱭ ᱯᱮ ᱵᱮᱵᱚᱦᱟᱨ ᱜᱮᱭᱟ ᱟᱯᱮ ᱫᱚ?
ᱜᱟᱸᱰᱳ ᱫᱚ ᱵᱚᱞᱛᱮ ᱚᱱᱟ ᱠᱟᱴ ᱨᱮᱱᱟᱜ ᱜᱮ ᱜᱟᱸᱰᱳ ᱞᱮ ᱵᱮᱵᱚᱦᱟᱨ-ᱟ ᱟᱨ ᱵᱟᱠᱷᱟᱱ ᱫᱩᱲᱩᱵ ᱠᱚᱜ ᱞᱟᱹᱜᱤᱫ ᱫᱚ ᱮᱸᱜ ᱮᱸ ᱜᱚᱢ ᱛᱟᱞᱮᱱᱟᱜ ᱟᱸ ᱥᱟᱶᱛᱮ, ᱱᱚᱸᱰᱮ ᱟᱥᱚᱱ ᱠᱚ ᱚᱱᱟ ᱠᱚᱜᱮ ᱟᱨᱠᱤ᱾
ᱚ ᱟᱞᱮ ᱦᱚᱸ ᱧᱮᱞ ᱠᱟᱫᱟᱹᱧ ᱱᱚᱝᱠᱟ ᱢᱤᱞ ᱠᱷᱚᱱ ᱠᱚ ᱜᱮᱫ ᱟᱹᱜᱩᱭᱟ ᱯᱩᱨᱟᱹ ᱠᱟᱴᱷ ᱛᱮᱜᱮ ᱠᱚ ᱵᱮᱱᱟᱣ ᱠᱟᱜ-ᱟ, ᱚᱸᱰᱮ ᱫᱚ ᱯᱩᱨᱟᱹ ᱠᱟᱴ ᱛᱮᱜᱮ ᱜᱟᱸᱰᱳ ᱠᱚ ᱵᱮᱱᱟᱣ ᱟᱠᱟᱫᱼᱟ ᱠᱚ ᱟᱨ ᱱᱚᱛᱮ ᱟᱨᱴᱟᱝ ᱤᱧ ᱧᱮᱞ ᱟᱠᱟᱫ ᱛᱟᱞᱮᱭᱟ ᱡᱟᱦᱟᱸ ᱨᱮᱫᱚ ᱢᱟᱱᱮ ᱡᱳᱞᱳᱭ ᱠᱚ ᱯᱤᱴᱷᱟᱹᱣ ᱠᱟᱣᱫᱟ᱾ ᱡᱳᱞᱳᱭ ᱟᱛᱮᱫ ᱠᱚ ᱢᱤᱫᱴᱷᱮᱱ ᱠᱚ ᱞᱟᱴᱷᱟ ᱠᱟᱫᱟ ᱠᱚ᱾ ᱠᱚ ᱟᱨ ᱦᱚ ᱱᱮᱛᱟᱨ ᱫᱚ ᱱᱟᱱᱟ ᱦᱩᱱᱟᱹᱨ ᱡᱮᱢᱚᱱ ᱯᱞᱟᱥᱴᱤᱠ ᱨᱮᱱᱟᱜ ᱮᱸᱴ ᱜᱟᱸᱰᱳ ᱠᱚ ᱥᱮ ᱴᱩᱞ ᱠᱚ ᱩᱰᱩᱠ ᱟᱠᱟᱱᱟ, ᱚᱱᱟ ᱠᱚᱨᱮ ᱜᱮ ᱠᱚ ᱫᱩᱲᱩᱵ ᱵᱟᱲᱟᱜ ᱠᱟᱱᱟ ᱠᱚ᱾ ᱡᱠᱷᱚᱱ ᱫᱟᱠᱟ ᱩᱛᱩ ᱠᱚᱢ ᱤᱥ ᱤᱥᱤᱱ ᱵᱟᱲᱟᱭᱟ ᱛᱚᱠᱷᱚᱱ ᱫᱚᱢᱮ ᱥᱩᱵᱤᱫᱷᱟ, ᱚᱱᱟᱨᱮ ᱫᱩᱲᱩᱵ ᱠᱟᱛᱮᱢ ᱤᱫᱤᱱᱟ᱾
ᱦᱮᱸ ᱠᱟᱨᱚᱱ ᱩᱸᱯ ᱞᱟᱦᱟ ᱛᱮᱫᱚᱧ ᱧᱮᱞ ᱟᱠᱟᱫ ᱠᱚᱣᱟ, ᱜᱟᱸᱰᱩ ᱠᱚ ᱵᱚᱦᱚᱜ ᱠᱮᱭᱟ, ᱜᱟᱸᱰᱚ ᱠᱚ ᱨᱮᱠᱚ ᱫᱩᱲᱩᱵ ᱠᱚᱜᱼᱟ।
ᱦᱳᱭ।
ᱦᱩᱸ᱾
ᱤᱧ ᱦᱚᱸ ᱚᱱᱟ ᱟᱸᱡᱚᱢ ᱫᱩᱧ ᱟᱸᱡᱚᱢ ᱵᱟᱲᱟ ᱠᱟᱜᱼᱟ᱾ ᱟᱨᱦᱚ ᱡᱚᱠᱷᱚᱱ ᱨᱟᱵᱟᱝᱟ ᱞᱟᱹᱭᱟ ᱠᱚ ᱮᱸ ᱯᱟᱹᱴᱤᱭᱟᱹ ᱠᱚᱛᱮ ᱠᱚ ᱩᱭᱩ ᱠᱚᱜᱼᱟ ᱠᱚ ᱮᱸᱰᱮ ᱠᱷᱟᱱ ᱵᱟᱝ ᱨᱮᱭᱟᱲᱟ ᱪᱮᱛᱟ।
ᱦᱮᱸ ᱦᱮᱸ᱾
ᱠᱷᱚᱲ ᱠᱚᱨᱮ ᱦᱚᱸ ᱡᱩᱫᱤ ᱠᱷᱚᱲ ᱯᱟᱛᱟ ᱨᱮᱢ ᱟᱴᱮᱫ ᱠᱟᱜᱼᱟ ᱞᱚᱞᱚ ᱜᱮ ᱵᱩᱡᱷᱟᱹᱜᱼᱟ।
ᱦᱩᱸ᱾ ᱢᱟᱱᱮ, ᱤᱧ ᱦᱚᱸ ᱱᱚᱝᱠᱟ